ᱦᱮᱞᱳ
ᱦᱮᱞᱳ
ᱦᱮᱸ ᱡᱚᱦᱟᱨ ᱜᱮ
ᱦᱮᱸ ᱡᱚᱦᱟᱨ ᱜᱮ ᱨᱚᱝ ᱟᱸᱡᱚᱢᱚᱜ ᱠᱟᱱᱟ ᱥᱮ ᱵᱟᱝ
ᱦᱮᱸ ᱱᱟᱯᱟᱭ ᱜᱮ ᱟᱸᱡᱚᱢᱚᱜ ᱠᱟᱱᱟ ᱟᱞᱤᱧᱟᱜ ᱟᱸᱡᱚᱢᱚᱜ ᱠᱟᱱᱟ ᱥᱮ ᱵᱟᱝ
ᱟᱸᱡᱚᱢᱚᱜ ᱠᱟᱱ ᱜᱮᱭᱟ
ᱦᱩ ᱪᱮᱜᱵᱮᱱ ᱪᱤᱠᱟᱭᱫᱟ ᱱᱩᱛ ᱫᱚ
ᱱᱤᱛᱚᱜ ᱫᱚ ᱪᱤᱠᱟ ᱦᱚᱸ ᱵᱟᱝ ᱱᱤᱛᱚᱜ ᱫᱚ ᱡᱚᱢ ᱵᱟᱲᱟ ᱦᱩᱭ ᱠᱟᱛᱮᱜ
ᱢᱻ ᱡᱚᱢ ᱵᱟᱲᱟ ᱠᱟᱫᱟ ᱵᱮᱱ ᱛᱟᱸᱦᱚᱞᱮ
ᱦᱮᱸ
ᱫᱟᱜ ᱡᱟᱹᱲᱤ ᱫᱟᱭ ᱥᱮ ᱵᱟᱝ ᱟᱯᱮ ᱥᱮᱱ ᱫᱚ
ᱟᱞᱮ ᱥᱮᱫ ᱵᱟᱭ ᱫᱟᱜ ᱠᱟᱫᱟ ᱮᱱᱟᱝ ᱨᱤᱢᱤᱞ ᱞᱮᱫᱟᱭ ᱟᱫᱚ ᱯᱟᱨᱚᱢ ᱪᱟᱞᱟᱣᱮᱱᱟ ᱫᱟᱹᱜ ᱫᱚ ᱵᱟᱭ ᱫᱟᱜ ᱞᱮᱫᱟ ᱟᱯᱮᱥᱮᱫ ᱫᱚ ᱫᱟᱜ ᱮᱫ ᱜᱮᱭᱟᱭ
ᱟᱞᱮ ᱦᱚᱸ ᱚᱱᱠᱟ ᱜᱮ ᱢᱟᱱᱮ ᱮᱲᱮ ᱞᱮᱭᱟᱭ ᱨᱤᱢᱤᱞᱫᱚ ᱨᱤᱢᱤᱞᱫᱟ ᱢᱟᱱᱮ ᱫᱟᱜ ᱦᱤᱡᱩᱜᱼᱟ ᱢᱮᱱᱠᱷᱟᱱ ᱫᱟᱜ ᱫᱚ ᱵᱟᱭ ᱵᱟᱭ ᱡᱟᱹᱲᱤᱭᱮᱫᱟ
ᱟᱨ
ᱚ ᱛᱟᱯᱚᱨᱮ ᱢᱟᱱᱮ ᱛᱚᱞᱟ ᱠᱚᱫᱚ ᱯᱮ ᱥᱟᱹᱛ
ᱦᱚᱸ ᱛᱚᱞᱟ ᱫᱚ ᱥᱟᱹᱛ ᱠᱟᱱᱟ ᱟᱫᱚ ᱫᱟᱹᱜ ᱜᱮᱢᱟ ᱵᱟᱭ ᱫᱟᱹᱜ ᱮᱫᱟ ᱫᱟᱹᱠᱟᱭ ᱛᱚᱵᱮ ᱛᱚ ᱛᱚᱞᱟ ᱠᱚᱦᱚᱸ ᱦᱟᱨᱟ ᱦᱚᱫᱚᱜ-ᱟ᱾
ᱦᱳᱭ ᱦᱳᱭ ᱚᱱᱠᱟᱜᱮ ᱜᱚᱴᱟ ᱫᱤᱥᱚᱢ ᱥᱮ ᱚᱱᱠᱟ᱾ ᱮᱨ ᱵᱟᱲᱟ ᱫᱚ ᱢᱟᱱᱮ ᱥᱟᱹᱛ ᱫᱚ ᱥᱟᱹᱛ ᱦᱩᱭ ᱠᱟᱱᱟ ᱟᱫᱚ ᱫᱟᱜ ᱡᱟᱹᱲᱤ ᱫᱟᱨᱟᱭ ᱛᱮᱜᱮ ᱪᱟᱸᱥ ᱠᱚ ᱦᱳᱭᱳᱜᱼᱟ, ᱟᱫᱚ ᱚᱱᱟ ᱵᱷᱚᱨᱥᱟ ᱜᱮ ᱟᱫᱚ ᱵᱟᱭ ᱫᱟᱹᱜ ᱮᱡ ᱠᱷᱟᱡ ᱫᱚ ᱵᱟᱝ ᱜᱟᱱᱚᱜ ᱠᱟᱱᱟ᱾
ᱵᱟᱭ ᱫᱟᱜ ᱞᱮᱠᱷᱟᱱ ᱫᱚ ᱵᱟᱝ ᱦᱩᱭᱩᱜ ᱜᱮᱭᱟ᱾
ᱦᱳᱭᱻ ᱦᱳᱭᱻ ᱟᱯᱮ ᱫᱚ ᱢᱤᱫ ᱫᱷᱟᱣ ᱯᱮ ᱪᱟᱸᱥᱟ ᱥᱮ ᱵᱟᱨ ᱫᱷᱟᱣ ᱯᱮ ᱪᱟᱥᱟ?
ᱟᱞᱮ ᱫᱚ ᱢᱤᱫ ᱫᱷᱟᱣ ᱜᱮᱞᱮ ᱪᱟᱥᱟ ᱱᱤᱭᱟᱹ ᱟᱥᱟᱲ ᱥᱨᱟᱵᱚᱱ᱾ ᱵᱚᱸᱜᱟ ᱜᱮ ᱟᱨ ᱦᱮᱸ ᱥᱮᱨᱢᱟ ᱡᱷᱟᱹᱲᱤ ᱵᱷᱚᱨᱥᱟ ᱜᱮ ᱢᱤᱫ ᱫᱷᱟᱣ ᱜᱮᱞᱮ ᱪᱟᱸᱥᱟ᱾ ᱟᱯᱮ ᱫᱚ ᱢᱤᱫ ᱫᱷᱟᱣ ᱥᱮ ᱵᱟᱨ ᱫᱷᱟᱣ?
ᱟᱞᱮ ᱦᱚᱸ ᱢᱤᱫ ᱫᱷᱟᱣ ᱜᱮ ᱚᱱᱠᱟ ᱞᱮᱠᱟ, ᱵᱟᱨ ᱫᱷᱟᱣ ᱫᱚ ᱵᱟᱝ ᱢᱤᱫ ᱫᱷᱟᱣ ᱜᱮᱞᱮ ᱪᱟᱥ ᱜᱮᱭᱟ᱾
ᱚᱸ ᱟᱯᱮ ᱥᱩᱨ ᱠᱚᱨᱮ ᱜᱟᱰᱟ ᱥᱚᱵᱽᱡᱤ ᱠᱚ ᱦᱮᱸ ᱪᱟᱥ ᱜᱮᱭᱟᱞᱮ ᱚᱱᱠᱟ, ᱩᱛᱩ ᱡᱚᱢ ᱞᱮᱠᱟ ᱟᱹᱰᱤ ᱟᱭᱢᱟ ᱫᱚ ᱵᱟᱞᱮ ᱪᱟᱥᱟ᱾
ᱚ ᱢᱟᱱᱮ ᱚᱹᱲᱟᱜ-ᱚᱹᱲᱟᱜ ᱡᱚᱢ ᱞᱮᱠᱟ ᱵᱟᱝ?
ᱦᱮᱸ᱾
ᱚᱱᱠᱟ ᱟᱠᱷᱨᱤᱧ-ᱟᱠᱷᱨᱤᱧ ᱞᱮᱠᱟ ᱫᱚ ᱵᱟᱝ ᱡᱮᱢᱚᱱ ᱚᱹᱲᱟᱜ ᱡᱚᱢ ᱟᱱᱟᱡ ᱥᱟᱠᱟᱢ ᱟᱲᱟᱜ ᱠᱚ ᱦᱮᱸ
ᱦᱮᱸ ᱦᱮᱸ ᱦᱮᱸ ᱚᱱᱠᱟᱜᱮ-
ᱢᱻ
ᱟᱨ ᱟᱯᱮᱫᱚ ᱪᱮᱫ ᱞᱮᱠᱟ ᱢᱤᱫ ᱫᱷᱟᱣ ᱜᱮ, ᱛᱟᱦᱚᱞᱮ ᱦᱳᱲᱳ ᱫᱚᱯᱮ ᱪᱟᱥᱟ ᱵᱟᱝ?
ᱦᱮᱸ ᱟᱞᱮ ᱥᱮᱫ ᱦᱚᱸ ᱢᱤᱫ ᱫᱷᱟᱣ ᱜᱮ, ᱥᱮᱨᱢᱟ ᱡᱟᱹᱲᱤ ᱛᱮᱜᱮᱞᱮ ᱪᱟᱥᱟ᱾
ᱚ ᱜᱟᱰᱟ ᱰᱮᱢ ᱠᱚᱫᱚ ᱵᱟᱹᱱᱩᱜ ᱟᱯᱮ ᱥᱩᱨ ᱠᱚᱨᱮ ᱫᱚ?
ᱪᱮᱫ?
ᱜᱟᱸᱰᱟ ᱠᱚ ᱰᱮᱢ ᱠᱚ?
ᱢᱮᱱᱟᱜ ᱜᱮᱭᱟ ᱢᱮᱱᱟᱜ ᱫᱚ ᱟᱫᱚ ᱚᱱᱠᱟ ᱞᱮᱠᱟ ᱫᱟᱜ ᱠᱚᱫᱚ ᱵᱟᱝ ᱧᱟᱢᱚᱜ ᱛᱟᱦᱮᱸᱱᱟ ᱟᱫᱚ ᱚᱱᱠᱟ ᱞᱮᱠᱟ ᱢᱟᱱᱮ ᱤᱭᱟᱹ ᱞᱮᱠᱟ ᱜᱟᱰᱟ ᱟᱠᱟᱱ
ᱚᱻ ᱜᱟᱰᱟ ᱥᱮ ᱰᱮᱢ ᱢᱮᱱᱟᱜ ᱛᱟᱯᱮᱭᱟ ᱟᱯᱮᱥᱮᱫ ᱫᱚ?
ᱢᱮᱱᱟᱜ ᱫᱚ ᱢᱮᱱᱟᱜᱼᱟ ᱯᱷᱟᱨᱟᱠ ᱧᱚᱜ ᱥᱮᱫ ᱨᱮ ᱚᱱᱠᱟ ᱞᱮᱠᱟ ᱫᱟᱜ ᱫᱚ ᱵᱟᱝᱠᱚ ᱟᱲᱟᱠ ᱛᱟᱦᱮᱸᱱᱟ
ᱚᱸ
ᱦᱩᱸᱻ ᱦᱩᱸᱻ᱾
ᱟᱹᱫᱚ ᱢᱮᱥᱤᱱ ᱛᱮᱫᱚ ᱵᱟᱯᱮ ᱨᱟᱠᱟᱵᱟ?
ᱱᱚᱛᱮᱫᱚ ᱟᱞᱮᱥᱮᱫ ᱫᱚ ᱫᱚᱢᱮ ᱞᱟᱹᱛᱟᱨ ᱨᱮ ᱫᱟᱹᱜ᱾
ᱚᱻ᱾
ᱚᱱᱠᱟ ᱢᱟᱱᱮ ᱵᱟᱱ ᱠᱚᱫᱚ ᱢᱮᱱᱟᱜ ᱠᱟᱫᱟ ᱥᱚᱵᱡᱤ ᱪᱟᱥ ᱫᱚ ᱚᱲᱟᱜ ᱚᱲᱟᱜ ᱡᱚᱢ ᱞᱮᱠᱟ ᱫᱚ ᱪᱟᱹᱥ ᱜᱟᱱᱚᱜ ᱜᱮᱭᱟ᱾
ᱦᱮᱸ
ᱟᱫᱚ
ᱡᱟᱣᱨᱟ ᱠᱚᱫᱚ ᱛᱟᱦᱚᱞᱮ ᱨᱚᱦᱚᱭᱟᱯᱮ ᱥᱮ ᱵᱟᱝ?
ᱦ
ᱡᱚᱱᱰᱨᱟ ᱠᱚ ᱟᱞᱩ ᱠᱚ
ᱦᱚᱸ ᱦᱚᱸ ᱚᱲᱟᱜ ᱡᱚᱢ ᱞᱮᱠᱟ ᱫᱚ ᱡᱚᱛᱚ ᱜᱮ ᱨᱚᱦᱚᱭ ᱦᱳᱭᱳᱜᱼᱟ᱾ ᱡᱚᱛᱚᱜᱮ ᱚᱲᱟᱜ ᱡᱚᱢ ᱞᱮᱠᱟ ᱫᱚ ᱨᱚᱦᱚᱭ ᱠᱤᱱᱛᱩ ᱠᱤᱱᱛᱩ ᱚᱱᱠᱟ ᱠᱤᱨᱤᱧ ᱟᱹᱠᱷᱨᱤᱧ ᱞᱮᱠᱟ ᱫᱚ ᱵᱟᱝ ᱜᱮ᱾
ᱚ ᱟᱪᱪᱷᱟ᱾ ᱛᱟᱦᱟᱞᱮ ᱟᱯᱮ ᱥᱮᱫ ᱫᱚ ᱵᱩᱨᱩ ᱢᱤᱱᱟᱜ ᱟᱥᱮ ᱚᱱᱠᱟ ᱥᱳᱨ ᱠᱚᱨᱮ, ᱵᱩᱨᱩ ᱢᱤᱱᱟᱜ-ᱟ ᱥᱮ?
ᱦᱚᱸᱻ ᱦᱚᱸᱻ ᱦᱚᱸᱻ ᱵᱩᱨᱩ-ᱵᱩᱨᱩ ᱢᱮᱱᱟᱜᱼᱟ ᱟᱞᱮ ᱥᱮᱫ ᱫᱚ ᱵᱩᱨᱩ ᱫᱤᱥᱚᱢ ᱦᱚᱲ ᱠᱟᱱ ᱜᱤᱭᱟᱞᱮ᱾
ᱵᱩᱨᱩ-ᱵᱩᱨᱩ ᱢᱤᱱᱟᱜᱼᱟ ᱟᱯᱮ ᱥᱮᱫ ᱫᱚ?
ᱦᱳ
ᱦᱩᱸ ᱛᱟᱦᱚᱞᱮ ᱛᱚ ᱟᱯᱮ ᱥᱟᱦᱟᱱ ᱥᱟᱠᱟᱢ ᱨᱮ ᱚᱵᱷᱟᱵ
ᱵᱟ ᱵᱟ ᱵᱟ ᱥᱟᱦᱟᱱ ᱥᱟᱠᱟᱢ ᱫᱚ ᱟᱞᱮ ᱴᱷᱮᱱ ᱫᱚ ᱚᱵᱷᱟᱵ ᱫᱚ ᱵᱟᱹᱱᱩᱜ ᱟᱠᱟᱫᱟ ᱟᱯᱮ ᱫᱚ ᱟᱯᱮ ᱫᱚ
ᱟᱞᱮ ᱫᱚ ᱴᱟᱺᱰᱤ ᱫᱤᱥᱚᱢ ᱨᱮ ᱟᱞᱮ ᱫᱚ ᱥᱟᱦᱟᱱ ᱨᱮᱭᱟ ᱟᱹᱰᱤ ᱠᱚᱥᱴᱚ ᱛᱟᱞᱮ ᱥᱟᱦᱟᱱ ᱯᱟᱞᱦᱟ ᱨᱮᱭᱟᱜ
ᱦᱳᱭ ᱦᱳᱭ ᱴᱟᱺᱰᱤ ᱫᱤᱥᱚᱢ ᱫᱚ ᱟᱹᱰᱤ ᱠᱚᱥᱴᱚ ᱜᱤᱭᱟ
ᱦᱩᱸ
ᱟᱞᱮ ᱥᱮᱫ ᱫᱚ ᱥᱟᱦᱟᱱ ᱥᱟᱠᱟᱢ ᱨᱮᱱᱟᱜ ᱫᱚ ᱵᱟᱝᱞᱮ ᱠᱚᱥᱴᱚᱜ ᱜᱤᱭᱟ ᱱᱚᱛᱮ ᱦᱚᱸ ᱢᱟᱱᱮ ᱵᱩᱨᱩ ᱠᱷᱚᱱᱟᱜ ᱥᱟᱦᱟᱱ ᱠᱚᱞᱮ ᱤᱭᱟᱹᱭ ᱜᱤᱭᱟ ᱡᱮᱢᱚᱱ ᱱᱚᱜᱼᱚᱭ ᱢᱟᱱᱮ ᱪᱟᱞᱟᱣᱮᱱ ᱪᱟᱹᱛ ᱵᱟᱹᱭᱥᱟᱹᱠᱷ ᱡᱷᱮᱸᱴ ᱫᱚ ᱥᱟᱦᱟᱱ ᱠᱚᱠᱚ ᱤᱭᱟᱹᱭ ᱜᱤᱭᱟ ᱛᱟᱯᱚᱨᱮ ᱱᱚᱣᱟ ᱱᱤᱭᱟᱹ ᱵᱚᱨ ᱥᱟ ᱞᱟᱹᱜᱤᱫ ᱫᱚᱠᱚ ᱡᱚᱜᱟᱣ ᱡᱚᱜᱟᱣ ᱜᱤᱭᱟ
ᱦᱩᱸ ᱦᱮᱸ ᱛᱚ ᱵᱩᱨᱩ ᱫᱤᱥᱚᱢ ᱨᱮᱭᱟᱜ ᱦᱚᱲᱟᱜ ᱫᱚ ᱟᱹᱰᱤ ᱞᱮᱠᱟᱱ ᱥᱩᱵᱤᱫᱷᱟ ᱢᱮᱱᱟᱜ ᱛᱟᱠᱚᱣᱟ ᱥᱟᱠᱟᱢ ᱦᱚᱸᱠᱚ ᱟᱠᱷᱨᱤᱧᱟ ᱫᱟᱹᱛᱟᱹᱱᱤ ᱦᱚᱸ ᱥᱟᱦᱟᱱ ᱦᱚᱸ ᱡᱚᱛᱚ ᱜᱮ ᱩᱫ ᱯᱩᱴᱠᱟᱹ ᱠᱚ ᱡᱚ ᱵᱤᱞᱤ
ᱵᱤᱨ ᱡᱟᱦᱟ ᱢᱮᱱᱟᱜᱼᱟ ᱟᱫᱚ ᱟᱞᱮ ᱥᱮᱱ ᱫᱚ ᱥᱤᱛᱩᱝ ᱫᱤᱱ ᱥᱤᱛᱩᱝ ᱫᱤᱱ ᱫᱚ ᱫᱚᱢᱮ ᱥᱤᱛᱩᱝᱼᱟ ᱟᱨ ᱨᱮᱭᱟᱲ ᱫᱤᱱ ᱦᱚᱸ ᱫᱚᱢᱮ ᱨᱮᱭᱟᱲᱟ ᱫᱷᱤᱨᱤ ᱠᱚ ᱢᱮᱱᱟᱜᱼᱟ
ᱦᱩᱸ
ᱦᱩᱸ ᱟᱫᱚ ᱱᱚᱜᱼᱚᱭ ᱟᱵᱚᱣᱟᱜ ᱥᱟᱱᱛᱟᱲ ᱥᱚᱢᱟᱡᱽ ᱨᱮᱱᱟᱜ ᱡᱟᱦᱟᱸ ᱟᱢᱵᱟᱵᱚᱛᱤ ᱛᱟᱯ ᱮᱱᱫᱚ ᱚᱱᱟ ᱫᱚ ᱪᱮᱫ ᱞᱮᱠᱟᱯᱮ ᱢᱟᱱᱟᱣ ᱜᱤᱭᱟ ᱚᱱᱛᱮ ᱫᱚ
ᱦᱮᱸ ᱢᱟᱱᱟᱭ ᱜᱮᱭᱟᱞᱮ ᱱᱚᱛᱮ ᱦᱚᱸ
ᱦᱩᱸ
ᱟᱯᱮ ᱥᱮᱫ ᱫᱚ ᱵᱟᱯᱮ ᱢᱟᱱᱟᱭ ᱛᱮ
ᱟᱪᱪ ᱪᱚᱱᱟ ᱠᱟᱱᱴᱷᱟᱲ ᱠᱚᱜᱮ ᱩᱞ ᱵᱮᱞᱮ ᱠᱚ ᱠᱷᱟᱹᱡᱟᱹᱲᱤ ᱠᱚ ᱡᱚᱢ ᱵᱟᱲᱟ ᱦᱩᱭᱩᱜ ᱜᱮᱭᱟ ᱟᱢᱵᱟᱵᱛᱤ ᱨᱮᱫᱚ ᱚᱱᱠᱟ ᱞᱮᱠᱟ ᱯᱤᱴᱷᱟᱹ ᱠᱳ
ᱦᱮᱸ ᱦᱩᱭᱩᱜ ᱜᱮᱭᱟ ᱟᱨ ᱵᱷᱮᱲᱟ ᱠᱚᱦᱚ ᱵᱚᱸᱜᱟ ᱠᱚᱣᱟ ᱥᱮ ᱵᱟᱝ ᱛᱟᱦᱚᱞᱮ ᱟᱯᱮ ᱥᱮᱫ ᱫᱚ
ᱡᱮ
ᱚᱱᱮ ᱡᱟᱛᱟᱞ ᱯᱟᱛᱟ ᱨᱮ ᱵᱟᱠᱚ ᱵᱚᱸᱜᱟ ᱠᱚᱣᱟ ᱵᱷᱮᱲᱟ ᱠᱚ ᱛᱟᱦᱚᱞᱮ ᱟᱯᱮ ᱥᱮᱫ ᱫᱚᱠᱚ ᱵᱚᱸᱜᱟ ᱠᱚᱣᱟ ᱥᱮ ᱵᱟᱝ
ᱡᱟᱛᱟᱞ ᱯᱟᱛᱟ ᱨᱮ
ᱦᱮᱸ ᱟᱢᱵᱟᱵᱚᱛᱤ ᱨᱮ
ᱵᱟᱝ ᱵᱟᱝ ᱚᱱᱟ ᱠᱚᱫᱚ ᱵᱟᱝ ᱦᱩᱭᱩᱜ ᱜᱤᱭᱟ
ᱩᱸ
ᱟᱯᱮ ᱥᱮᱱ ᱫᱚ ᱦᱩᱭᱩᱜ ᱜᱤᱭᱟ ᱟᱫᱚ ᱪᱷᱟ ᱟᱵᱳᱣᱟᱜ ᱫᱤᱥᱚᱢ ᱫᱚ ᱵᱟᱝ ᱥᱚᱢᱟᱱ ᱟᱛᱚ ᱡᱟᱨ ᱡᱮᱢᱚᱱ ᱡᱟᱦᱟᱸ ᱥᱮᱫ ᱪᱮᱫ ᱞᱮᱠᱟ ᱢᱟᱱᱮ ᱦᱳᱭᱩᱜ ᱜᱤᱭᱟ ᱟᱵᱚᱣᱟᱜ ᱨᱚᱲ ᱟᱲᱟᱝ ᱠᱚᱦᱚᱸ ᱡᱚᱛᱚ ᱥᱮᱫ ᱫᱚ ᱵᱟᱝ ᱢᱤᱫᱩᱜ ᱜᱤᱭᱟ ᱵᱷᱤᱱᱟᱹ ᱵᱷᱤᱱᱟᱹ ᱟᱯᱮ ᱥᱮᱫ ᱫᱚ ᱚᱱᱠᱟ ᱟᱵᱚᱣᱟᱜ ᱥᱟᱱᱛᱟᱲ ᱠᱚᱣᱟᱜ ᱯᱚᱨᱚᱵᱽ ᱠᱚᱫᱚ ᱪᱮᱫ ᱠᱚ ᱦᱩᱭᱩᱜ ᱜᱮᱭᱟ?
ᱥᱟᱱᱛᱟᱲ ᱯᱚᱨᱚᱵᱽ ᱫᱚ ᱚᱱᱠᱟ ᱫᱚ,
ᱢᱟᱱᱮ ᱵᱟᱦᱟ ᱥᱚᱨᱦᱟᱭ ᱠᱚ ᱦᱩᱭᱩᱜ ᱜᱮᱭᱟ,
ᱦᱮᱸ ᱦᱩᱭᱩᱜ ᱜᱮᱭᱟ ᱵᱟᱦᱟ ᱥᱚᱨᱟᱭ ᱫᱚ ᱚᱱᱟ ᱫᱚ ᱵᱟᱫ ᱫᱚ ᱵᱟᱝ ᱪᱟᱞᱟᱜᱼᱟ,
ᱪᱮᱫ ᱥᱩᱢᱟᱹᱭ ᱠᱚ ᱥᱚᱨᱦᱟᱭᱚᱜ ᱜᱮᱭᱟ,
ᱥᱚᱦᱨᱟᱭ ᱫᱚ ᱚᱱᱟ ᱥᱚᱦᱨᱟᱭ ᱵᱚᱸᱜᱟᱜᱮ ᱥᱚᱨᱦᱟᱭ ᱵᱚᱸᱜᱟ ᱜᱮᱞᱮ ᱥᱚᱦᱨᱟᱭᱚᱜ ᱟᱨ, ᱮᱴᱟᱜ ᱥᱮᱱ ᱫᱚ ᱯᱩᱥ ᱵᱚᱸᱜᱟ ᱦᱚᱸᱠᱚ ᱥᱚᱦᱨᱟᱭᱚᱜ ᱜᱮᱭᱟ ᱡᱟᱦᱟᱸ ᱥᱮᱫ ᱡᱟᱦᱟᱸ ᱞᱮᱠᱟ
ᱟᱞ ᱟᱞᱮ ᱥᱮᱫ ᱫᱚ ᱯᱩᱥ ᱵᱚᱸᱜᱟ ᱜᱮᱞᱮ ᱥᱚᱨᱦᱟᱭᱚᱜᱼᱟ ᱚᱱᱟ ᱥᱟᱠᱨᱟᱛ ᱥᱟᱣᱛᱮ, ᱵᱩᱡ ᱠᱮᱫᱟᱵᱮᱱ ᱦᱮᱞᱳ ᱦᱮᱞᱳ ᱦᱮᱞᱳ ᱱᱚ
ᱦᱮᱞᱳ
ᱟᱹ ᱨᱚᱲ ᱠᱚ ᱵᱟᱹᱞᱤᱧ ᱟᱸᱡᱚᱢ ᱧᱟᱢᱮᱫ ᱛᱟᱵᱮᱱᱟ,
ᱴᱟᱣᱟᱨ ᱠᱚ ᱛᱟᱦᱚᱞᱮ ᱴᱷᱤᱠ ᱴᱷᱟᱠ ᱵᱟᱭ ᱧᱟᱢ ᱮᱫᱟ ᱱᱤᱛᱚᱜ ᱫᱚ ᱟᱸᱡᱚᱢᱚᱜ ᱠᱟᱱᱟ ᱢᱚᱸᱡᱽ ᱜᱮ,
ᱟᱞᱮ ᱫᱚ ᱥᱮ ᱟᱞᱮ ᱥᱮᱫ ᱫᱚ ᱯᱩᱥ ᱵᱚᱸᱜᱟ ᱠᱚ ᱥᱚᱨᱦᱟᱭᱚᱜᱼᱟ, ᱢᱟᱱᱮ ᱥᱟᱠᱨᱟᱛ ᱥᱟᱶᱛᱮ,
ᱚᱸ
ᱦᱮᱸ
ᱚᱠᱟ ᱥᱮᱫ ᱟᱹᱛᱩᱳ ᱫᱤᱥᱚᱢ ᱛᱟᱯᱮ ᱫᱚ ᱡᱷᱟᱲᱠᱷᱚᱱ?
ᱵᱟ ᱵᱟ ᱟᱞᱮ ᱫᱚ ᱚᱱᱟ ᱵᱮᱝᱚᱞ ᱨᱮᱜᱮ,
ᱵᱮᱝᱜᱚᱞ ᱨᱮ ᱵᱮᱝᱜᱚᱞ ᱵᱮᱝᱜᱚᱞ ᱥᱮᱫ ᱫᱚ, ᱵᱮᱥᱤᱨ ᱵᱷᱟᱜᱽ ᱜᱮ ᱥᱚᱦᱨᱟᱭ ᱵᱚᱸᱜᱟ ᱜᱮᱠᱚ ᱥᱚᱦᱨᱟᱭᱮᱫ ᱛᱟᱦᱮᱱᱟ ᱟᱫᱚ ᱚᱠᱟᱥᱮᱫ ᱠᱟᱱᱟ
ᱛᱚᱲᱟ
ᱨᱚᱲ ᱵᱟᱭ ᱟᱸᱡᱚᱢᱚᱜ ᱠᱟᱱᱟ ᱴᱷᱤᱠ ᱴᱷᱟᱠ
ᱮ ᱟᱯᱮ ᱫᱚ ᱪᱮᱫ ᱪᱮᱫ ᱢᱟᱱᱮ ᱪᱮᱫ ᱫᱤᱥᱚᱢ ᱠᱟᱱ ᱛᱟᱯᱮ ᱪᱮᱫ ᱰᱤᱥᱴᱤᱠ,
ᱡᱟᱦᱟᱸ ᱵᱮᱝᱜᱚᱞ ᱜᱮ ᱵᱮᱝᱜᱚᱞ ᱠᱟᱱ ᱜᱮᱭᱟᱞᱮ ᱟᱞᱮ ᱦᱚᱸ
ᱦᱮᱸ ᱰᱤᱥᱴᱤᱠ ᱫᱚ ᱪᱮᱫ,
ᱱᱚᱣᱟ ᱯᱩᱨᱩᱞᱤᱭᱟ ᱟᱯᱮᱫᱚ?
ᱵ ᱠᱤᱪᱷᱩ ᱠᱤᱪᱷᱩ ᱚᱱᱠᱟᱱ ᱟ ᱦᱮᱸ ᱟ ᱵᱟᱸᱠᱩᱲᱟ ᱰᱤᱥᱴᱤᱠ ᱠᱟᱱᱟᱞᱮ
ᱚ
ᱠᱤᱪᱷᱩ ᱠᱤᱪᱷᱩ ᱡᱟᱭᱜᱟ ᱨᱮᱫᱚ ᱚᱱᱠᱟ ᱦᱩᱭᱩᱜ ᱜᱮᱭᱟ ᱢᱟᱱᱮ ᱥᱚᱨᱦᱟᱭ ᱵᱚᱸᱜᱟ ᱠᱚ ᱥᱚᱨᱦᱟᱭᱚᱜᱼᱟ ᱠᱤᱪᱷᱩ ᱠᱤᱪᱷᱩ ᱡᱟᱭᱜᱟ ᱨᱮᱫᱚ ᱯᱩᱥ ᱵᱚᱸᱜᱟ ᱠᱚ ᱥᱚᱨᱦᱟᱭᱚᱜᱼᱟ
ᱦᱩᱸ
ᱦᱮᱸ ᱦᱮᱸ
ᱟᱫᱚ ᱵᱟᱸᱠᱩᱲᱟ ᱥᱮᱡ ᱢᱟ ᱵᱟᱸᱠᱩᱲᱟ ᱥᱮ ᱵᱩᱨᱩ ᱢᱮᱱᱟᱜ ᱛᱮ
ᱦᱚᱸ ᱦᱚᱸ ᱢᱮᱱᱟᱜ ᱜᱮᱭᱟ ᱫᱚᱢᱮ ᱜᱮ ᱦᱩᱸ
ᱵᱟᱝ ᱪᱟᱞᱟᱣ ᱦᱩᱭᱩ ᱟᱠᱟᱱᱟ ᱩᱱᱟᱹᱜ ᱫᱚ
ᱦ
ᱟᱫᱚ ᱛᱟᱦᱚᱞᱮ ᱥᱟᱦᱟᱱ ᱥᱟᱠᱟᱢ ᱫᱚᱯᱮ ᱟᱹᱠᱷᱨᱤᱧᱟ ᱥᱮ ᱵᱟᱝ ᱟᱯᱮ ᱥᱮᱫ ᱢᱟ ᱞᱟᱹᱭᱮᱫᱼᱟ ᱵᱩᱨᱩ ᱢᱮᱱᱟᱜᱼᱟ
ᱵᱩᱨᱩ ᱫᱚ ᱢᱮᱱᱟᱜᱼᱟ ᱟᱹᱠᱷᱧ ᱫᱚ ᱚᱱᱠᱟ ᱞᱮᱠᱟ ᱫᱚ ᱵᱟᱠᱚ ᱟᱹᱠᱷᱨᱤᱧ ᱠᱟᱱᱟ ᱟᱞᱮ ᱥᱮᱱ ᱫᱚ, ᱢᱟᱱᱮ ᱚᱠᱚᱭᱮ ᱦᱟᱛᱟᱣ ᱦᱮᱸ ᱥᱟᱠᱟᱢ ᱠᱚᱫᱚ ᱢᱟᱡᱷᱮ ᱢᱟᱡᱷᱮ
ᱤᱫᱤ ᱛᱟᱠ ᱠᱷᱟᱨᱤᱧ ᱠᱚ᱾
ᱤᱫᱤᱭ ᱜᱮᱭᱟ ᱠᱚ ᱢᱟᱡᱷᱮ ᱢᱟᱡᱮ ᱟᱫᱚᱢ ᱦᱚᱲ ᱫᱚ ᱟᱫᱚ ᱟᱞᱮ ᱴᱷᱮᱱ ᱚᱝᱠᱟ ᱞᱮᱠᱟ ᱫᱚ ᱵᱟᱠᱚ ᱤᱫᱤᱭᱟ᱾
ᱟᱫᱚ ᱞᱟᱹᱭ ᱫᱟᱹᱧ ᱡᱮ ᱟᱢ ᱫᱚᱢ ᱞᱟᱹᱭᱫᱟ ᱵᱩᱨᱩ ᱫᱤᱥᱚᱢ ᱦᱮᱸ ᱟᱫᱚᱧ ᱢᱮᱱᱫᱟ᱾ ᱵᱩᱨᱩ ᱫᱤᱥᱚᱢ ᱮᱢ ᱠᱩᱥᱤᱭᱟᱜᱼᱟ ᱥᱮ ᱴᱟᱺᱰᱤ ᱫᱤᱥᱚᱢ ᱮᱢ ᱠᱩᱥᱤᱭᱟᱜᱼᱟ ᱚᱠᱟᱴᱟᱜ ᱢᱚᱸᱪ᱾
ᱟᱞᱮ ᱫᱚ᱾ ᱵᱩᱨᱩ ᱫᱤᱥᱚᱢ ᱜᱮ ᱵᱷᱟᱜᱤᱧ ᱵᱩᱡ ᱟ ᱠᱟᱨᱚᱱ ᱱᱮᱛᱟᱨ ᱫᱤᱱ ᱫᱚ ᱵᱩᱨᱩ- ᱫᱚ ᱟᱹᱰᱤᱢ ᱪᱚᱨᱚᱠ ᱜᱮ ᱧᱮᱞᱚᱜᱼᱟ ᱢᱟᱱᱮ ᱦᱟᱹᱨᱭᱟᱹᱲ ᱜᱮ ᱜᱚᱴᱟᱢ ᱧᱮᱞᱟ ᱛᱟᱯᱚᱨᱮ᱾ ᱦᱮᱸ ᱚᱱᱠᱟ ᱥᱟᱦᱟᱱ ᱥᱟᱠᱟᱢ ᱨᱮᱱᱟᱜ ᱠᱚᱥᱴᱚ ᱠᱚ ᱵᱟᱝ ᱦᱩᱭᱩᱜ ᱜᱮᱭᱟ᱾
ᱵᱟᱝ ᱦᱳᱭᱳᱜᱼᱟ ᱪᱚ ᱵᱤᱞᱤ ᱠᱚ ᱦᱚᱭ ᱦᱮᱸ᱾ ᱥᱮᱜ ᱢᱚᱡᱽ ᱜᱮ ᱩᱫᱽᱜᱟᱨ ᱛᱮ ᱱᱟᱜ ᱩᱫᱽᱜᱟᱨ ᱵᱟᱝ ᱵᱩᱡᱷᱟᱹᱜᱼᱟ᱾
ᱵᱟᱝ ᱵᱟᱝ ᱡᱟᱦᱟᱸ ᱡᱩᱫᱤ ᱡᱟᱦᱟᱸᱭᱟᱜ ᱡᱩᱫᱤ ᱚᱝᱠᱟ- ᱢᱚᱱᱮ ᱨᱮ ᱟᱹᱲᱤᱥ ᱠᱟᱹᱦᱤᱥ ᱡᱩᱫᱤ ᱥᱤᱡ ᱢᱟᱱᱮ ᱡᱟᱦᱟᱸ ᱡᱟᱦᱟᱸ ᱫᱤᱠ ᱫᱤᱭᱮ ᱜᱮ ᱡᱩᱫᱤ- ᱢᱟᱱᱮ ᱵᱩᱡᱷᱟᱹᱣᱟ ᱚᱱᱛᱮ ᱠᱟᱹᱴᱤᱡᱽ ᱡᱩᱫᱤ ᱪᱟᱞᱟᱜᱼᱟ ᱵᱟᱝ ᱩᱱᱤᱭᱟᱜ ᱢᱚᱱᱮ ᱡᱤᱣᱤ ᱦᱚᱸ ᱤᱧ ᱞᱟᱹᱭ-ᱟ ᱢᱟᱱᱮ ᱵᱚᱫᱚᱞ ᱜᱚᱫᱚᱜ ᱛᱟᱭᱟ ᱦᱮᱸ᱾
ᱦᱮ ᱟ ᱪᱮᱫ ᱤᱧ ᱞᱟᱹᱭ-ᱟ ᱵᱩᱨᱩ ᱫᱤᱥᱚᱢ ᱥᱮᱫ ᱫᱚ ᱟᱹᱰᱤ ᱞᱮᱠᱟᱱ ᱪᱮᱬᱮ ᱠᱚᱠᱚ ᱨᱟᱜ ᱜᱟ ᱫᱚᱢᱮ ᱪᱮᱦᱟᱨᱟ ᱪᱮᱦᱟᱨᱟ ᱢᱟᱨᱟᱜ ᱠᱚᱸ ᱦᱩᱸ ᱢᱟᱨᱟᱜ ᱠᱚ ᱡᱚᱛᱚᱱᱟᱜ ᱜᱮ᱾ ᱛᱟᱨ ᱯᱚᱨ ᱴᱟᱰᱤ ᱫᱤᱥᱚᱢ ᱥᱮᱫ ᱫᱚ ᱵᱟᱠᱚ ᱦᱮᱡᱩᱜ ᱛᱟᱦᱮᱱᱟ ᱮᱢᱱᱤ ᱪᱮᱬᱮ ᱠᱚᱫᱚ ᱢᱤᱫᱴᱤᱡᱽ ᱵᱟᱨᱭᱟ ᱠᱚ ᱦᱤᱡᱩᱜ ᱛᱟᱦᱮᱱᱟ ᱩᱱᱟᱜ ᱫᱚ ᱵᱟᱝ ᱠᱚ ᱦᱤᱡᱩᱜᱼᱟ᱾
ᱫᱟ ᱟᱯᱮ ᱫᱚ ᱴᱟᱺᱰᱤ ᱫᱤᱥᱚᱢ ᱨᱮ ᱢᱮᱱᱟᱜ ᱯᱮᱭᱟ ᱪᱮᱫ ᱞᱮᱠᱟᱢ ᱵᱩᱡᱷᱟᱹᱣ ᱜᱮᱭᱟ᱾
ᱴᱟᱺᱰᱤ ᱫᱤᱥᱚᱢ ᱨᱮᱫᱚ ᱫᱟᱜᱽ ᱨᱮᱭᱟᱜ ᱥᱩᱵᱤᱫᱟ ᱵᱟᱝ ᱥᱟᱦᱟᱱ ᱥᱟᱠᱟᱢ ᱨᱮᱭᱟᱜ ᱥᱩᱵᱤᱫᱟ ᱵᱟᱝ ᱚᱱᱟ ᱜᱮ᱾
ᱥᱟᱦᱟᱱ
ᱡᱚᱛᱚ ᱛᱮᱜᱮ ᱟᱱᱟᱴ ᱴᱟᱺᱰᱤ ᱫᱤᱥᱚᱢ ᱥᱟᱦᱟᱱ ᱠᱚᱫᱚ ᱥᱟᱦᱟᱱ ᱚᱱᱟ ᱚᱱᱟ ᱪᱮᱫ ᱤᱧ ᱢᱮᱱᱟ ᱚᱱᱟ ᱠᱟᱹᱴᱤᱡᱽ ᱠᱟᱹᱴᱤᱡᱽ ᱡᱟᱜ ᱠᱚ᱾ ᱟᱨ ᱯᱟᱞᱦᱟ ᱠᱚ ᱚᱱᱟ ᱠᱚ ᱯᱟᱞᱦᱟ ᱠᱚᱛᱮ ᱤᱥᱤᱱ ᱦᱩᱭᱩᱜ ᱛᱟᱦᱮᱱᱟ᱾
ᱟᱹᱰᱤ ᱠᱚᱥᱴᱚ ᱢᱟᱱᱮ ᱟᱹᱰᱤ ᱜᱮ ᱟᱹᱰᱤ ᱢᱟᱱᱮ ᱠᱚᱥᱴᱚ ᱠᱟᱛᱮᱜ ᱢᱟᱱᱮ ᱡᱤᱭᱚᱱ ᱠᱷᱟᱸᱰᱟᱣ ᱦᱩᱭᱩᱜᱼᱟ ᱵᱟᱝ᱾ ᱦᱮᱞᱳ ᱦᱮᱞᱳ᱾ ᱦᱮᱞᱳ᱾ ᱦᱮᱞᱳ ᱦᱮᱞᱳ ᱦᱮᱞᱚ